ᱦᱮᱞᱳ
ᱦᱚᱸ ᱪᱮᱫ ᱞᱮᱠᱟ ᱢᱮᱱᱟᱜ ᱵᱤᱱᱟ?
ᱦᱮᱸ ᱱᱤᱛᱚᱜ ᱦᱟᱹᱵᱤᱡ ᱫᱚ ᱱᱟᱯᱟᱭ ᱜᱮ‌ ᱟᱵᱤᱱ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱱᱤᱭᱟᱹ ᱜᱷᱟᱹᱲᱤᱡ ᱫᱚ
ᱦᱮᱸ ᱛᱚ
ᱛᱟᱯᱚᱨᱮ ᱪᱮᱫ ᱠᱚ ᱯᱚᱨᱚᱵᱽ ᱦᱩᱭᱩᱜ ᱠᱟᱱᱟ ᱟᱯᱮ ᱥᱮᱫ ᱱᱤᱭᱟᱹ ᱠᱚᱴᱟ ᱫᱤᱱ ᱫᱚ
ᱟᱞᱮ ᱥᱮᱫ ᱦᱚᱸᱜ-ᱚᱭ ᱫᱩᱨᱜᱟᱹ ᱯᱩᱡᱟᱹ ᱠᱚ ᱥᱮᱴᱮᱨ ᱦᱮᱡ ᱮᱱᱟ ᱛᱟᱯᱚᱨᱮ ᱯᱟᱴᱟᱵᱤᱸᱫᱷᱟᱹ ᱥᱮᱴᱮᱨ ᱦᱤᱡᱩᱜ ᱠᱟᱱᱟ
ᱟᱪᱪᱷᱟ ᱟᱪᱪᱷᱟ ᱚᱻ ᱯᱟᱴᱟᱵᱤᱫᱟᱹ ᱫᱚ ᱛᱟᱦᱞᱮ ᱥᱮᱱ ᱵᱟᱲᱟ ᱠᱟᱱ ᱜᱮᱭᱟᱵᱤᱱ
ᱦᱮᱸ ᱪᱟᱞᱟᱣ ᱵᱟᱲᱟ ᱟᱠᱟᱱᱟᱞᱤᱧ ᱟᱹᱵᱤᱱ ᱜᱮ ᱦᱮᱡ ᱠᱟᱱᱟᱵᱤᱱ ᱥᱮ ᱵᱟᱝ
ᱦᱮᱸ ᱟᱞᱤᱧ ᱜᱮ ᱢᱤᱫ ᱫᱷᱟᱣ ᱞᱤᱧ ᱪᱟᱞᱟᱣ ᱞᱮᱱ ᱜᱮᱭᱟ ᱟᱞᱤᱧ ᱫᱚ ᱱᱛᱮ ᱥᱟᱺᱜᱤᱧ ᱧᱚᱜ ᱨᱮᱱ ᱛᱚ ᱛᱟᱦᱞᱮ ᱥᱮᱨᱚᱠᱚᱢ ᱫᱚ ᱪᱟᱞᱟᱣ ᱫᱚ ᱵᱟᱝ ᱦᱩᱭᱩᱜ ᱜᱮᱭᱟ
ᱚ ᱟᱞᱮ ᱫᱚᱞᱮ ᱥᱩᱨ ᱜᱮᱭᱟ
ᱟᱪᱪᱷᱟ ᱟᱪᱪᱷᱟ
ᱱᱤᱭᱟᱹ ᱫᱷᱟᱣ ᱦᱤᱡᱩᱜ ᱵᱤᱱ
ᱦᱚᱸ ᱪᱟᱞᱟᱣ ᱜᱮᱞᱤᱧ ᱢᱚᱱᱮᱭ ᱮᱫᱟ ᱛᱚ ᱱᱤᱭᱟᱹ ᱫᱷᱟᱣ
ᱦᱮᱸ ᱛᱚ ᱯᱟᱴᱟᱵᱤᱸᱫᱷᱟᱹ ᱯᱚᱨᱚᱵᱽ ᱵᱷᱟᱜᱤ ᱜᱮ ᱦᱩᱭᱩᱜ ᱜᱮᱭᱟ
ᱦᱮᱸ ᱛᱚ ᱦᱚᱲ ᱠᱚ ᱪᱮᱫ ᱞᱮᱠᱟ ᱠᱚ ᱦᱚᱲᱚᱜ ᱜᱮᱭᱟ ᱵᱷᱟᱜᱤ ᱜᱮ
ᱦᱮᱸ ᱵᱷᱟᱜᱤ ᱜᱮ ᱠᱚ ᱦᱚᱲᱚᱜ ᱜᱮᱭᱟ ᱠᱚ ᱵᱷᱟᱜᱤ ᱜᱮ, ᱟᱹᱰᱤ ᱥᱟᱺᱜᱤᱧ ᱥᱟᱺᱜᱤᱧ ᱨᱮᱱ ᱠᱚ ᱦᱤᱡᱩᱜ ᱜᱮᱭᱟ
ᱟᱪᱪᱷᱟ ᱟᱪᱪᱷᱟ ᱦᱮᱸ ᱯᱟᱴᱟᱵᱤᱸᱫᱷᱟᱹ ᱫᱚ ᱟᱞᱤᱧ ᱦᱚᱸᱞᱤᱧ ᱟᱸᱡᱚᱢ ᱵᱟᱲᱟ ᱟᱠᱟᱫ ᱜᱮᱭᱟ ᱢᱤᱫᱴᱟᱝ ᱱᱟᱢ ᱠᱚᱨᱟ ᱢᱤᱫᱴᱟᱝ ᱯᱚᱨᱚᱵᱽ ᱠᱟᱱᱟ
ᱦᱮᱸ
ᱟᱨ ᱦᱚᱲ ᱠᱚᱦᱚᱸ ᱫᱚᱢᱮ ᱠᱚ ᱦᱤᱡᱩᱜ ᱜᱮᱭᱟ ᱥᱟᱺᱜᱤᱧ ᱥᱟᱺᱤᱧ ᱠᱚᱨᱮᱱ ᱜᱮ
ᱦᱮᱸ ᱵᱷᱟᱜᱤ ᱜᱮᱠᱚ ᱦᱤᱡᱩᱜ ᱜᱮᱭᱟ ᱥᱟᱺᱜᱤᱧ ᱠᱚᱨᱮᱱ ᱦᱟᱱᱛᱮ ᱱᱟᱢᱟᱞ ᱫᱤᱥᱚᱢ ᱠᱚᱨᱮᱱ ᱠᱚ ᱦᱤᱡᱩᱜ ᱜᱮᱭᱟ
ᱦᱮᱸ ᱛᱚ ᱛᱟᱦᱞᱮ ᱯᱩᱡᱟᱹ ᱠᱚ ᱪᱮᱫ ᱞᱮᱠᱟ ᱯᱟᱨᱚᱢᱚᱜ ᱜᱮᱭᱟ ᱯᱟᱴᱟᱵᱤᱸᱫᱷᱟᱹ ᱨᱮᱱᱟᱜ
ᱯᱩᱡᱟᱹ ᱠᱚ ᱵᱷᱟᱜᱤ ᱜᱮ ᱯᱟᱨᱚᱢᱚᱜ ᱜᱮᱭᱟ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜ ᱜᱮᱭᱟ ᱥᱮ ᱟᱫᱚ ᱵᱷᱟᱜᱤ ᱜᱮ ᱦᱩᱭᱩᱜ
ᱟᱪᱪᱷᱟ ᱟᱪᱪᱷᱟ ᱯᱟᱴᱟᱵᱤᱸᱫᱷᱟᱹ ᱫᱚ ᱵᱟᱨᱥᱤᱧ ᱦᱩᱭᱩᱜᱼᱟ ᱛᱚ ᱢᱤᱫ ᱫᱤᱱ ᱯᱩᱡᱟᱹ, ᱛᱟᱨᱯᱚᱨᱮᱨ ᱫᱤᱱ ᱦᱤᱞᱳᱜ ᱫᱚ ᱯᱚᱨᱚᱵᱽ
ᱦᱮᱸ ᱵᱟᱨᱥᱤᱧ ᱦᱩᱭᱩᱜᱼᱟ
ᱟᱪᱪᱷᱟ ᱟᱻ ᱵᱟᱨᱥᱤᱧ ᱜᱮᱵᱤᱱ ᱪᱟᱞᱟᱜ ᱜᱮᱭᱟ ᱯᱩᱡᱟᱹ ᱦᱤᱞᱳᱜ ᱦᱚᱸ ᱟᱨ ᱯᱚᱨᱚᱵᱽ ᱦᱤᱞᱳᱜ ᱦᱚᱸ
ᱦᱮᱸ ᱵᱟᱨᱥᱤᱧ ᱜᱮᱞᱤᱧ ᱪᱟᱞᱟᱜ ᱜᱮᱭᱟ
ᱦᱮᱸ ᱛᱚ ᱦᱮᱸ ᱯᱩᱡᱟᱹ ᱠᱚᱦᱚᱸ ᱧᱮᱞ ᱵᱟᱲᱟ ᱫᱚᱨᱠᱟᱨ ᱜᱮᱭᱟ ᱟᱵᱚᱣᱟᱜ ᱜᱮ ᱠᱟᱱᱟ ᱛᱚ ᱚᱱᱟᱦᱚᱸ
ᱦᱮᱸ
ᱦᱮᱸ ᱛᱟᱨᱯᱚᱨᱮ ᱯᱚᱨᱚᱵᱽ ᱴᱟᱢᱟᱠ ᱨᱩ ᱠᱚ ᱵᱤᱱ ᱵᱟᱲᱟᱭ ᱜᱮᱭᱟ
ᱦᱮᱸ ᱴᱟᱢᱟᱠ ᱨᱩ ᱫᱚ ᱟᱵᱚᱱᱟᱜ ᱤᱭᱟᱹ ᱠᱟᱱᱟ ᱥᱮ ᱥᱟᱯᱟᱵᱽ ᱠᱟᱱᱟ ᱚᱱᱟ ᱫᱚ ᱨᱩ ᱥᱮᱬᱟ ᱫᱚᱨᱠᱟᱨ ᱜᱮ
ᱦᱮᱸ ᱴᱟᱢᱟᱠ ᱛᱩᱢᱫᱟᱜ ᱨᱮᱜᱽᱲᱟ ᱡᱷᱚᱛᱚ ᱜᱮᱵᱤᱱ ᱵᱟᱲᱟᱭ ᱜᱮᱭᱟ ᱯᱨᱟᱭ
ᱦᱮᱸ ᱵᱟᱲᱟᱭ ᱜᱮᱭᱟᱞᱤᱧ ᱟᱹᱵᱤᱱ ᱜᱮ ᱵᱟᱲᱟᱭᱟᱵᱤᱱ ᱥᱮ ᱵᱟᱝ
ᱦᱮᱸ ᱟᱞᱤᱧ ᱦᱚᱞᱤᱧ ᱵᱟᱲᱟᱭ ᱜᱮᱭᱟ ᱚᱱᱟ ᱠᱚᱫᱚᱞᱤᱧ ᱥᱮᱬᱟ ᱟᱠᱟᱫ ᱜᱮᱭᱟ ᱚᱱᱟ ᱠᱚᱫᱚ ᱟᱵᱚᱣᱟᱜ ᱞᱟᱹᱠᱛᱤ ᱨᱮᱱᱟᱜ ᱜᱮ ᱠᱟᱱᱟ ᱛᱚ
ᱦᱮᱸ ᱚᱱᱟᱫᱚ ᱨᱩ ᱠᱚᱫᱚ ᱥᱮᱬᱟ ᱫᱚᱨᱠᱟᱨ ᱜᱮᱭᱟ ᱵᱟᱯᱞᱟ ᱠᱚᱨᱮᱫ ᱵᱟᱠᱷᱟᱱ ᱫᱚ ᱪᱤᱠᱟᱹᱛᱮᱢ ᱨᱩᱭᱟ ᱚᱱᱟ ᱪᱷᱟᱲᱟ ᱫᱚ ᱵᱟᱯᱞᱟ ᱵᱟᱯᱞᱟ ᱠᱚ ᱵᱟᱝ ᱯᱟᱨᱚᱢᱚᱜ ᱛᱟᱵᱚᱱᱟ
ᱦᱮᱸ ᱛᱚ ᱟᱵᱚ ᱫᱚ ᱮᱠᱷᱚᱱ ᱴᱟᱢᱟᱠ ᱛᱩᱢᱫᱟᱜ ᱫᱚ ᱡᱷᱚᱛᱚ ᱨᱮᱜᱮ ᱢᱮᱱᱟᱜ ᱛᱟᱵᱚᱱᱟ ᱯᱚᱨᱚᱵᱽ ᱨᱮ ᱵᱟᱯᱞᱟ ᱨᱮ
ᱦᱮᱸ
ᱡᱷᱚᱛᱚ ᱨᱮᱜᱮ ᱢᱮᱱᱟᱜ ᱛᱟᱵᱚᱱᱟ ᱥᱮ
ᱦᱩᱸ
ᱟᱨ ᱱᱮᱛᱟᱨ ᱫᱚ ᱟᱨᱚ ᱱᱮᱛᱟᱨ ᱫᱚ ᱟᱨᱚ ᱥᱟᱣᱩᱱᱰ ᱠᱚᱠᱚ ᱟᱹᱜᱩᱭ ᱫᱟ ᱛᱚ ᱟᱫᱚ ᱛᱟᱦᱚᱞᱮ ᱴᱟᱢᱟᱠ ᱠᱚᱫᱚ ᱥᱮᱨᱚᱠᱚᱢ ᱟᱹᱰᱤ ᱦᱚᱲ ᱠᱚ ᱟᱫ ᱤᱫᱤᱭᱮᱫᱟ ᱱᱚᱣᱟ ᱠᱚᱫᱚ ᱟᱵᱚᱣᱟᱜ ᱟᱨ ᱴᱟᱢᱟᱠ ᱨᱩ ᱠᱚᱫᱚ ᱫᱚᱨᱠᱟᱨ ᱜᱮ ᱥᱮᱬᱟ ᱠᱚ
ᱦᱮᱸ ᱵᱚᱠᱥ ᱠᱚᱫᱚ ᱵᱟᱫᱽ ᱜᱮ ᱫᱚᱨᱠᱟᱨᱚᱜᱼᱟ ᱵᱟᱯᱞᱟ ᱠᱚᱨᱮ ᱦᱚᱸ ᱧᱮᱞᱚᱜᱚᱜ ᱠᱟᱱᱟ ᱡᱮ ᱵᱚᱠᱥ ᱠᱚᱛᱮ ᱠᱚ ᱮᱱᱮᱡ ᱫᱟ ᱥᱮᱨᱮᱧ ᱛᱮ
ᱦᱮᱸ ᱛᱚ ᱟᱞᱤᱧ ᱫᱚᱞᱤᱧ ᱞᱟᱹᱭᱟ ᱟᱵᱚᱣᱟᱜ ᱵᱟᱯᱞᱟ ᱯᱚᱨᱚᱵᱽ ᱠᱚᱨᱮ ᱫᱚ ᱮᱢᱱᱤ ᱴᱩᱢᱟᱠ ᱮᱸ ᱴᱟᱢᱟᱠ ᱛᱩᱢᱫᱟᱜ ᱟᱛᱮ ᱯᱟᱨᱚᱢ ᱜᱮ ᱵᱷᱟᱜᱮᱭᱟ ᱟᱸ ᱵᱚᱠᱥ ᱠᱚᱫᱚ ᱚᱱᱟ ᱠᱚᱫᱚ ᱟᱵᱚᱣᱟᱜ ᱫᱚ ᱵᱟᱝ ᱠᱟᱱᱟ ᱥᱮ
ᱦᱩᱸ ᱚᱱᱟ ᱠᱷᱟᱹᱛᱤᱨ ᱜᱮᱛᱚ ᱦᱤᱲᱤᱧ ᱚᱜ ᱠᱟᱱᱟ ᱵᱚᱠᱥ ᱠᱚᱠᱚ ᱟᱹᱜᱩᱭ ᱫᱟᱥᱮ ᱚᱱᱟ ᱠᱚᱫᱚ ᱵᱟᱝ ᱟᱹᱜᱩ ᱜᱮ ᱱᱟᱯᱟᱭᱟ
ᱮᱠᱫᱚᱢ ᱟᱯᱮ ᱥᱮᱫ ᱜᱮ ᱪᱮᱫ ᱞᱮᱠᱟ ᱵᱚᱠᱥ ᱠᱚᱠᱚ ᱤᱫᱤᱭ ᱜᱮᱭᱟ ᱫᱚᱢᱮ ᱥᱮ ᱴᱟᱢᱟᱠ ᱛᱩᱢᱫᱟᱜ ᱠᱟᱛᱮ ᱜᱮᱯᱮ ᱯᱟᱨᱚᱢ ᱜᱮᱭᱟ ᱵᱟᱯᱞᱟ ᱠᱚᱦᱚᱸ
ᱵᱟᱝ ᱵᱚᱠᱥ ᱠᱚᱫᱚ ᱟᱞᱮ ᱫᱚᱞᱮ ᱵᱟᱨᱚᱱ ᱠᱟᱜ ᱠᱚᱣᱟ ᱡᱮ ᱵᱟᱝ ᱵᱚᱱ ᱟᱹᱜᱩᱭᱟ ᱵᱟᱯᱞᱟ ᱠᱚᱨᱮ ᱫᱚ ᱟᱵᱚ ᱫᱚ ᱛᱩᱢᱫᱟᱜ ᱴᱟᱢᱟᱠ ᱛᱟᱵᱚᱱ ᱚᱱᱟ ᱛᱮᱜᱮ ᱮᱱᱮᱡ ᱥᱮᱨᱮᱧ ᱟᱵᱚᱱ ᱨᱟᱹᱥᱠᱟᱹ ᱟᱵᱚᱱ ᱚᱱᱟ ᱛᱮᱜᱮ
ᱟᱪᱪᱷᱟ ᱟᱪᱪᱷᱟ ᱟᱞᱮ ᱥᱚᱜ ᱱᱚᱝᱠᱟ ᱜᱮ ᱟᱞᱮ ᱥᱮᱫ ᱦᱚᱸ ᱚᱱᱛᱮ ᱴᱟᱢᱟᱠ ᱛᱩᱢᱫᱟᱜ ᱛᱮᱜᱮᱞᱮ ᱯᱟᱨᱚᱢ ᱜᱮᱭᱟ ᱵᱚᱠᱥ ᱠᱚ ᱦᱚᱸ ᱵᱟᱞᱮ ᱟᱜᱩᱭ ᱜᱮᱭᱟ
ᱦᱮᱸ ᱵᱟᱯᱞᱟ ᱚᱲᱟᱜ ᱠᱚᱨᱮ ᱫᱚ ᱚᱱᱟ ᱠᱚᱫᱚ ᱟᱹᱜᱩ ᱫᱚ ᱵᱟᱝ ᱩᱪᱤᱛ ᱜᱮᱭᱟ ᱵᱷᱟᱜᱤᱭᱟ
ᱦᱮᱸ ᱛᱚ ᱵᱟᱯᱞᱟ ᱚᱲᱟᱜ ᱫᱚ ᱴᱟᱢᱟᱠ ᱛᱩᱢᱫᱟᱜ ᱛᱮᱜᱮ ᱯᱟᱨᱚᱢ ᱜᱮ ᱵᱷᱟᱜᱮᱭᱟ
ᱦᱮᱸ ᱟᱵᱚᱱᱟᱜ ᱠᱟᱱᱟ ᱥᱮ ᱵᱟᱠᱷᱟᱱ ᱫᱚ ᱟᱫ ᱪᱟᱵᱟᱜᱼᱟ
ᱦᱮᱸ ᱛᱚ ᱛᱟᱦᱚᱞᱮ ᱡᱷᱚᱛᱚ ᱨᱚᱠᱚᱢ ᱨᱩ ᱠᱚᱜᱮ ᱵᱤᱱ ᱵᱟᱲᱟᱭ ᱜᱮᱭᱟ
ᱦᱮᱸᱸ ᱡᱷᱚᱛᱚ ᱨᱚᱠᱚᱢ ᱨᱩ ᱜᱤᱞᱤᱧ ᱥᱮᱬᱟ ᱠᱟᱫᱟ
ᱦᱮᱸ ᱛᱚ ᱥᱮᱬᱟ ᱠᱟᱜ ᱦᱚᱸ ᱫᱚᱨᱠᱟᱨ ᱜᱮ
ᱦᱮᱸ ᱟᱹᱵᱤᱱ ᱵᱤᱱ ᱵᱟᱲᱟᱭᱟ ᱛᱚ ᱨᱩ ᱠᱚᱫᱚ
ᱦᱮᱸ ᱟᱞᱤᱧ ᱦᱚᱞᱤᱧ ᱵᱟᱲᱟᱭ ᱜᱮᱭᱟ ᱡᱷᱚᱛᱚ ᱨᱚᱠᱚᱢ ᱜᱮ ᱥᱮᱬᱟ ᱠᱟᱜ ᱜᱮᱭᱟ ᱞᱤᱧ ᱴᱩᱠ ᱴᱟᱠ ᱫᱚ ᱫᱚᱢᱮ ᱫᱚ ᱵᱟᱝ ᱨᱮᱦᱚᱸ
ᱦᱮᱸ ᱟᱵᱚᱱᱟᱜ ᱠᱟᱱᱟ ᱥᱮ ᱚᱱᱟ ᱠᱚᱫᱚ ᱥᱮᱬᱟ ᱫᱚ ᱫᱚᱨᱠᱟᱨ ᱜᱮ
ᱦᱮᱸ ᱛᱚ ᱛᱟᱦᱚᱞᱮ ᱯᱚᱨᱚᱵᱽ ᱠᱚᱨᱮ ᱵᱤᱱ ᱨᱩ ᱵᱟᱲᱟᱭ ᱜᱮᱭᱟ ᱯᱟᱴᱟᱵᱤᱸᱫᱟᱹ ᱦᱩᱭᱩᱜᱼᱟ ᱛᱚ ᱟᱯᱮ ᱥᱮᱫ ᱫᱚ
ᱦᱮᱸ ᱯᱚᱨᱚᱵᱽ ᱠᱚᱨᱮᱜ ᱞᱮ ᱨᱩ ᱵᱟᱲᱟᱭ ᱜᱮᱭᱟ
ᱦᱮᱸ ᱛᱚ ᱥᱟᱺᱜᱤᱧ ᱥᱟᱺᱜᱤᱧ ᱠᱷᱚᱱ ᱧᱮᱧᱮᱞᱤᱭᱟᱹ ᱠᱚᱠᱚ ᱦᱤᱡᱩᱜᱼᱟ ᱛᱚ ᱴᱟᱢᱟᱠ ᱠᱚᱫᱚ ᱨᱩ ᱦᱚᱸ ᱫᱚᱨᱠᱟᱨ ᱜᱮ
ᱦᱮᱸ
ᱟ ᱢᱤᱫ ᱧᱤᱫᱟᱹ ᱜᱮ ᱦᱩᱭᱩᱜ ᱜᱮᱭᱟ ᱯᱟᱴᱟᱵᱤᱸᱫᱟᱹ ᱫᱚ
ᱟᱢ ᱵᱟ ᱧᱤᱫᱟᱹ ᱵᱮᱲᱟ ᱫᱚ ᱞᱮ ᱵᱟᱨᱚᱱ ᱠᱟᱫᱟ ᱧᱤᱫᱟᱹ ᱵᱮᱲᱟ ᱫᱚ ᱯᱨᱳᱜᱨᱟᱢ ᱠᱚᱫᱚ ᱵᱟᱝ ᱵᱷᱟᱜᱮᱭᱟ᱾ ᱚᱱᱮᱡ ᱥᱮᱨᱮᱧ ᱫᱚ ᱡᱟᱜᱮ ᱦᱩᱭᱩᱜᱼᱟ ᱫᱤᱱᱟᱹ ᱢᱟᱱ ᱥᱤᱧ ᱵᱮᱲᱟ
ᱟᱪᱪᱷᱟ ᱟᱪᱪᱷᱟ ᱦᱮᱸ ᱛᱚ ᱟ ᱪᱮᱫ ᱠᱚ ᱧᱟᱢᱚᱜ ᱜᱮᱭᱟ ᱯᱟᱴᱟᱵᱤᱸᱫᱟᱹ ᱨᱮ
ᱯᱟᱴᱟᱵᱤᱸᱫᱟᱹ ᱨᱮ ᱟᱹᱰᱤ ᱠᱤᱪᱷᱩ ᱜᱮ ᱞᱟᱹᱰᱩ ᱠᱚ ᱛᱟᱨᱯᱚᱨᱮ ᱢᱮᱞᱟ ᱠᱚᱠᱚ ᱟᱹᱜᱩᱭᱟ ᱮᱸ ᱛᱤᱨᱤᱭᱳ ᱵᱟᱱᱟᱢ ᱠᱚ
ᱟᱪᱪᱷᱟ ᱟᱪᱪᱷᱟ ᱛᱤᱨᱤᱭᱳ ᱵᱟᱱᱟᱢ ᱠᱚᱦᱚᱸ ᱧᱟᱢᱚᱜ ᱜᱮᱭᱟ
ᱦᱮᱸ ᱟᱠᱷᱨᱤᱧ ᱜᱮᱭᱟ ᱠᱚ ᱟᱹᱜᱩᱭ ᱜᱮᱭᱟ ᱠᱚ ᱵᱮᱱᱟᱣ ᱠᱟᱛᱮ ᱟᱠᱷᱨᱤᱧ ᱟᱠᱚ
ᱟᱪᱪᱷᱟ ᱟ ᱯᱚᱛᱚᱵᱽ ᱠᱚ ᱞᱩᱜᱽᱲᱤ ᱠᱚᱠᱚ ᱟᱹᱜᱩ ᱤᱫᱤ ᱜᱮᱭᱟ
ᱦᱮᱸ ᱟᱹᱜᱩᱭ ᱜᱮᱭᱟ ᱠᱚ ᱟᱠᱷᱨᱤᱧ ᱛᱟᱯ ᱦᱟᱛᱟᱣ ᱫᱟᱲᱮᱭᱟᱢ ᱟᱹᱰᱤ ᱠᱤᱪᱷᱩ ᱠᱚᱢ ᱧᱟᱢ ᱜᱮᱭᱟ
ᱟᱪᱪᱷᱟ ᱟᱪᱪᱷᱟ ᱢᱟᱱᱮ ᱯᱟᱴᱟᱵᱤᱸᱫᱟᱹ ᱫᱚ ᱡᱷᱚᱛᱚ ᱨᱚᱠᱚᱢ ᱡᱤᱱᱤᱥ ᱜᱮ ᱧᱟᱢᱚᱜ ᱜᱮᱭᱟ ᱟᱵᱚ ᱥᱟᱱᱛᱟᱲ ᱠᱚᱣᱟᱜ ᱫᱚ
ᱦᱮᱸ
ᱦᱚᱸ ᱮᱢ ᱯᱟᱹᱧᱪᱤ ᱫᱷᱩᱛᱤ ᱯᱟᱹᱧᱪᱤ ᱥᱟᱹᱲᱤ ᱠᱷᱚᱱ ᱟᱨᱟᱢᱵᱷᱚ ᱠᱟᱛᱮᱫ ᱡᱷᱚᱛᱚ ᱨᱚᱠᱚᱢ ᱜᱮ
ᱦᱮᱸᱻ
ᱦᱮᱸᱛᱚ
ᱵᱟᱱᱟᱢ ᱛᱤᱨᱭᱳ ᱴᱟᱢᱟᱠ ᱨᱮᱜᱽᱲᱟ ᱡᱷᱚᱛᱚ ᱠᱤᱪᱷᱩ ᱜᱮ ᱧᱟᱢᱚᱜᱼᱟ᱾
ᱟᱪᱪᱷᱟ ᱟᱪᱪᱷᱟ ᱴᱟᱢᱟᱠ ᱛᱩᱢᱫᱟᱜ ᱦᱚᱸ ᱧᱟᱢᱚᱜ ᱜᱮᱭᱟ᱾
ᱦᱮᱸ ᱧᱟᱢᱚᱜ ᱜᱮᱭᱟ ᱵᱮᱱᱟᱣ ᱛᱮ ᱟᱠᱷᱨᱤᱧ ᱧᱟᱠᱚ᱾
ᱟᱪᱪᱷᱟ ᱟᱪᱪᱷᱟ
ᱟᱨ ᱛᱟᱦᱚᱞᱮ ᱞᱩᱜᱩ ᱵᱩᱲᱩ ᱠᱩᱵᱤᱱ ᱪᱟᱞᱟᱣ ᱠᱟᱱᱟ ᱥᱮ ᱵᱟᱝ?
ᱟᱸᱻ ᱞᱩᱜᱩ ᱵᱩᱨᱩ ᱟᱸᱡᱚᱢ ᱫᱚᱞᱤᱧ ᱟᱸᱡᱚᱢ ᱟᱠᱟᱫ ᱜᱮᱭᱟ ᱪᱟᱞᱟᱣ ᱫᱚ ᱵᱟᱹᱞᱤᱧ ᱪᱟᱞᱟᱣ ᱟᱠᱟᱱᱟ ᱢᱤᱫ ᱫᱷᱟᱣ ᱦᱚᱸ᱾
ᱟᱹᱞᱤᱧ ᱫᱚᱞᱤᱧ ᱪᱟᱞᱟᱣ ᱞᱮᱱ ᱛᱟᱦᱮᱸᱫᱼᱟ᱾
ᱟᱪᱪᱷᱟ ᱟᱪᱪᱷᱟ ᱟᱸᱻ ᱪᱟᱞᱟᱣ ᱵᱟᱲᱟ ᱟᱠᱟᱱ ᱜᱮᱭᱟᱵᱤᱱ ᱛᱟᱦᱚᱞᱮ?
ᱦᱮᱸ ᱵᱤᱥᱤ ᱫᱚ ᱵᱟᱹᱞᱤᱧ ᱪᱟᱞᱟᱣ ᱟᱠᱟᱱᱟ ᱵᱟᱨ ᱫᱷᱟᱣ ᱜᱟᱱ ᱞᱤᱧ ᱪᱟᱞᱟᱣ ᱞᱮᱱ ᱛᱟᱦᱮᱸᱜᱼᱟ᱾
ᱟᱪᱪᱷᱟ ᱟᱪᱪᱷᱟ ᱟ ᱪᱮᱠᱟ ᱦᱩᱭᱩᱜ ᱜᱮᱭᱟ ᱞᱩᱜᱩ ᱵᱩᱨᱩ ᱠᱚᱫᱚ?
ᱦᱮᱸ ᱞᱩᱜᱩ ᱵᱩᱨᱩ ᱵᱷᱟᱜᱮ ᱜᱮ ᱦᱩᱭᱩᱜ ᱜᱮᱭᱟ᱾ ᱚᱸᱰᱮ ᱥᱤᱛᱟᱹ ᱱᱟᱞᱟ ᱢᱮᱱᱟᱜᱼᱟ᱾ ᱪᱮ ᱚᱱᱟ ᱠᱚ
ᱦᱮᱸᱛᱚ ᱦᱮᱸᱛᱚ ᱦᱚᱲ ᱦᱚᱸ ᱫᱚᱢᱮ ᱠᱚ ᱦᱚᱲᱚᱜ ᱜᱮᱭᱟ᱾
ᱦᱮᱸ ᱫᱚᱢᱮ ᱠᱚ ᱦᱚᱨᱚᱜᱼᱟ ᱥᱟᱺᱜᱤᱧ ᱥᱟᱺᱜᱤᱧ ᱨᱮᱱ ᱠᱚ ᱦᱤᱡᱩᱜ ᱜᱮᱭᱟ ᱚᱸᱰᱮ ᱦᱚᱸ᱾
ᱟᱪᱪᱷᱟ ᱟᱨ ᱛᱤᱱ ᱫᱤᱱ ᱦᱩᱭᱩᱜ ᱜᱮᱭᱟ ᱞᱩᱜᱩ ᱵᱩᱨᱩ ᱫᱚ?
ᱞᱩᱜᱩ ᱵᱩᱨᱩ ᱚᱱᱠᱟ ᱵᱟᱨ ᱥᱤᱧ ᱜᱟᱱ ᱦᱩᱭᱩᱜ ᱜᱮᱭᱟ᱾
ᱟᱪᱪᱷᱟ ᱟᱪᱪᱷᱟ ᱟᱨ ᱱᱤᱯᱢᱟ ᱡᱷᱚᱛᱚ ᱨᱚᱠᱚᱢ ᱡᱤᱱᱤᱥ ᱠᱚᱜᱮ ᱧᱟᱢᱚᱜ ᱜᱮᱭᱟ ᱚᱸᱰᱮ ᱦᱚᱸ᱾
ᱦᱩᱸ ᱚᱸᱰᱮ ᱦᱚᱸ ᱧᱟᱢᱚᱜ ᱜᱮᱭᱟ ᱵᱷᱟᱹᱜᱤ ᱜᱮ ᱡᱚᱛᱚ ᱜᱮ᱾
ᱟ ᱮᱱᱮᱡ ᱥᱮᱨᱮᱧ ᱠᱚᱦᱚᱸ ᱦᱩᱭᱩᱜ ᱜᱮᱭᱟ᱾
ᱦᱩᱸ ᱮᱱᱮᱡ ᱥᱮᱨᱮᱧ ᱠᱚᱫᱚ ᱩᱱᱟᱹᱜ ᱫᱚ ᱵᱟᱝ ᱦᱩᱭᱩᱜ ᱜᱮᱭᱟ᱾
ᱟᱪᱪᱷᱟ ᱦᱮᱸᱛᱚ
ᱛᱟᱦᱚᱞᱮ ᱞᱩᱜᱩ ᱵᱩᱨᱩ ᱫᱚ ᱵᱟᱹᱵᱤᱱ ᱪᱟᱞᱟᱣ ᱵᱟᱲᱟ ᱟᱠᱟᱱᱟ ᱵᱟᱝ᱾
ᱵᱟᱝ ᱵᱟᱝ ᱪᱟᱞᱟᱣ ᱫᱚ ᱵᱟᱹᱞᱤᱧ ᱪᱟᱞᱟᱣ ᱟᱠᱟᱱᱟ᱾ ᱟ ᱦᱤᱡᱩᱜ ᱠᱟᱱ ᱵᱚᱪᱷᱚᱨ ᱥᱮᱫ ᱛᱮᱫᱚ ᱪᱟᱞᱟᱣ ᱞᱤᱧ ᱞᱟᱹᱭ ᱮᱫᱟ ᱛᱚ ᱪᱟᱞᱟᱜ ᱟᱹᱞᱤᱧ ᱦᱟᱸᱜ᱾
ᱦᱮᱸ ᱞᱩᱜᱩ ᱵᱩᱨᱩ ᱠᱚᱫᱚ ᱪᱟᱞᱟᱣ ᱫᱚᱨᱠᱟᱨ ᱜᱮ ᱞᱩᱜᱩ ᱟᱭᱳ ᱞᱩᱜᱩ ᱵᱟᱵᱟ ᱢᱮᱱᱟᱜ ᱠᱤᱱᱟ ᱛᱚ᱾
ᱦᱮᱸ ᱛᱚ ᱟᱹᱞᱤᱧ ᱦᱚᱸ ᱟᱸᱡᱚᱢ ᱫᱚᱞᱤᱧ ᱟᱸᱡᱚᱢ ᱟᱠᱟᱫ ᱜᱮᱭᱟ᱾ ᱟᱫᱚ ᱪᱟᱞᱟᱣ ᱜᱮ ᱵᱟᱹᱞᱤᱧ ᱪᱟᱞᱟᱣ ᱟᱠᱟᱱᱟ᱾ ᱟᱞᱮ ᱱᱚᱛᱮ ᱠᱷᱚᱱ ᱫᱚ ᱥᱟᱺᱜᱤ ᱦᱚᱸ ᱥᱟᱺᱜᱤᱧ ᱧᱚᱜ ᱜᱮᱭᱟ ᱛᱚ᱾
ᱦᱚᱸ
ᱚᱱᱟᱛᱮ ᱪᱟᱞᱟᱣ ᱠᱚᱫᱚ ᱥᱮᱨᱚᱠᱚᱢ ᱫᱚ ᱵᱟᱝ ᱦᱩᱭ ᱟᱠᱟᱱᱟ᱾ ᱯᱚᱨᱮᱨ ᱵᱟᱨ ᱦᱤᱡᱩᱜ ᱠᱟᱱ ᱫᱚ ᱦᱟᱸᱜ ᱪᱟᱞᱟᱣ ᱞᱤᱧ ᱞᱟᱹᱭ ᱮᱫᱟ ᱛᱚ ᱪᱟᱞᱟᱜ ᱟᱹᱞᱤᱧ ᱦᱟᱸᱜ ᱩᱱᱫᱚ᱾
ᱦᱮᱸ ᱚᱱᱟ ᱫᱚ ᱥᱚᱨᱦᱟᱭ ᱥᱚᱢᱚᱭ ᱦᱩᱭᱩᱜ ᱜᱮᱭᱟ ᱛᱚᱨ᱾
ᱟᱪᱪᱷᱟ ᱟᱪᱪᱷᱟ ᱚ ᱪᱮᱜ ᱥᱚᱢᱳᱚᱭ ᱦᱩᱭᱩᱜ ᱜᱮᱭᱟ ᱚᱱᱟ ᱫᱚ?
ᱥᱚᱨᱦᱟᱭ ᱥᱚᱢᱚᱭ ᱤᱭᱟᱹ ᱯᱩᱨᱱᱤᱢᱟ ᱨᱮ ᱦᱳᱭᱳᱜᱼᱟ᱾
ᱚ ᱟᱪᱪᱷᱟ ᱟᱪᱪᱷᱟ ᱥᱚᱨᱦᱟᱭ ᱥᱚᱢᱚᱭ ᱦᱩᱭᱩᱜ ᱜᱮᱭᱟ ᱛᱟᱦᱚᱞᱮ᱾
ᱦᱳᱭ
ᱦᱮᱸᱛᱚ ᱟᱨ ᱱᱮᱥ ᱫᱚ ᱦᱟᱸᱜ ᱠᱷᱟᱱ ᱪᱟᱞᱟᱜ ᱟᱹᱞᱤᱧ ᱩᱱᱫᱚ᱾
ᱦᱮᱸ
ᱟᱨ ᱛᱟᱦᱚᱞᱮ ᱪᱟᱠᱚᱞ ᱛᱟᱹᱲᱤ ᱠᱚᱦᱚᱸ ᱵᱤᱱ ᱧᱮᱞ ᱟᱠᱟᱜ ᱜᱮᱭᱟ?
ᱦᱮᱸ ᱪᱟᱠᱚᱞ ᱛᱟᱞᱤ ᱯᱟᱛᱟ ᱢᱤᱫ ᱫᱷᱟᱣ ᱜᱟᱱ ᱞᱤᱧ ᱪᱟᱞᱟᱣ ᱞᱮᱱ ᱛᱟᱦᱮᱸᱜᱼᱟ᱾
ᱟᱪᱪᱷᱟ ᱟᱪᱪᱷᱟ ᱟᱹᱞᱤᱧ ᱦᱚᱸ ᱟᱸᱡᱚᱢ ᱫᱩᱞᱤᱧ ᱟᱸᱡᱚᱢ ᱠᱟᱜ ᱜᱮᱭᱟ ᱯᱟᱛᱟ ᱠᱚᱫᱚ ᱟᱫᱚ ᱪᱟᱞᱟᱣ ᱜᱮ ᱵᱟᱝ ᱦᱩᱭ ᱠᱟᱱᱟ ᱥᱮ ᱨᱚᱠᱚᱢ ᱫᱚ᱾
ᱦᱮᱸ ᱛᱚ᱾ ᱟᱨ ᱪᱤᱜ ᱠᱟ ᱯᱷᱮᱢᱮᱞᱤ ᱠᱚ ᱥᱟᱶ ᱵᱤᱱ ᱪᱟᱞᱟᱜ ᱜᱮᱭᱟ ᱥᱮ ᱟᱹᱵᱤᱱ ᱫᱚ ᱱᱤᱭᱟᱹ ᱜᱟᱛᱮ ᱠᱚ ᱥᱟᱶ ᱵᱤᱱ ᱪᱟᱞᱟᱜ ᱜᱮᱭᱟ ᱯᱚᱨᱚᱵᱽ ᱧᱮᱞ ᱠᱚᱫᱚ?
ᱟᱹᱞᱤᱧ ᱫᱚ ᱵᱟᱱᱟ ᱦᱚᱲ ᱡᱚᱛᱚ ᱦᱚᱲ ᱥᱟᱸᱜ ᱜᱮᱞᱤᱧ ᱪᱟᱞᱟᱜ ᱜᱮᱭᱟ ᱯᱷᱮᱢᱮᱞᱤ ᱥᱟᱛᱮᱜ ᱦᱚᱸ ᱜᱟᱛᱮ ᱜᱤᱫᱽᱨᱟᱹ ᱥᱟᱛᱮᱜ ᱦᱚᱸ᱾
ᱟᱸᱪᱪᱷᱟ ᱟᱪᱪᱷᱟ᱾ ᱩᱸᱦ ᱟᱨ ᱞᱩᱜᱩ ᱵᱩᱨᱩ ᱫᱚ ᱛᱟᱞᱦᱮ ᱠᱟ ᱠᱚᱭ ᱠᱚ ᱥᱟᱶ ᱵᱮᱱ ᱪᱟᱞᱟᱣ ᱞᱮᱱ ᱛᱟᱦᱮᱸᱜ?
ᱞᱩᱜᱩ ᱵᱩᱨᱩ ᱱᱚᱱᱛᱮᱵᱼᱼ ᱟᱛᱩ ᱨᱮᱱ ᱥᱟᱶ ᱜᱮ ᱵᱟᱥ ᱞᱮ ᱵᱷᱟᱲᱟ ᱞᱮᱫᱟ ᱢᱤᱫᱴᱤᱱ ᱫᱤᱭᱮ ᱛᱟᱨᱯᱚᱨᱮ ᱧᱮᱞ ᱞᱮ ᱪᱟᱞᱟᱣ ᱞᱮᱱ ᱛᱟᱦᱮᱸᱜ-ᱟ᱾
ᱦᱮᱸᱛᱚ ᱦᱮᱸᱛᱚ ᱟᱨ ᱥᱟᱸᱜᱤᱧ ᱠᱚᱫᱚ ᱵᱟᱥ ᱠᱚᱛᱮ ᱜᱮ ᱪᱟᱞᱟᱣ ᱵᱷᱟᱜᱮᱭᱟ᱾
ᱮᱸᱻ ᱥᱟᱸᱜᱤᱧ ᱫᱚ ᱦᱟᱸᱜ ᱥᱟᱸᱜᱤᱧ ᱜᱮᱭᱟ ᱥᱮ ᱟᱫᱚ ᱢᱤᱜ ᱧᱤᱸᱫᱟᱹᱢ ᱪᱟᱞᱟᱜ-ᱟ᱾
ᱦᱮᱸ ᱛᱚ
ᱦᱮᱸ ᱛᱟᱦᱚᱞᱮ ᱵᱚᱨᱚ ᱯᱟᱛᱷᱟ ᱵᱤᱱ ᱧᱮᱞ ᱟᱠᱟᱫᱟ ᱥᱮ ᱵᱟᱝ?
ᱦᱮᱸ ᱧᱮᱞ ᱫᱚᱞᱤᱧ ᱧᱮᱞ ᱟᱠᱟᱜ ᱜᱮᱭᱟ ᱵᱚᱨᱚ ᱯᱟᱛᱟ ᱦᱚᱸ᱾
ᱚᱸᱻ ᱟᱞᱮ ᱫᱚ ᱥᱟᱸᱜᱤᱧ ᱜᱮᱭᱟᱞᱮ ᱵᱚᱨᱚ ᱯᱟᱛᱟ ᱫᱚ ᱵᱟᱝ ᱪᱟᱞᱟᱣ ᱦᱩᱭ ᱠᱟᱱᱟ᱾
ᱦᱚᱸᱻ ᱟᱪᱪᱷᱟ ᱟᱪᱪᱷᱟ ᱮᱸ ᱱᱤᱭᱟᱹ ᱵᱟᱨ ᱦᱟᱸᱜ ᱦᱤᱡᱩᱜ ᱵᱤᱱ ᱵᱚᱨᱚ ᱯᱚᱛᱟ ᱥᱚᱢᱚᱭ᱾
ᱦᱮᱸ ᱪᱟᱞᱟᱣ ᱜᱮᱛᱚ ᱞᱤᱧ ᱞᱟᱹᱭ ᱫᱟ ᱱᱤᱭᱟᱹ ᱫᱷᱟᱣ ᱪᱟᱞᱟᱜ ᱟᱹᱞᱤᱧ᱾
ᱦᱩᱸ ᱦᱤᱡᱩᱜ ᱵᱤᱱ ᱵᱚᱨᱚ ᱯᱟᱛᱟ ᱦᱚᱸ ᱵᱷᱟᱜᱤ ᱜᱮ ᱦᱩᱭᱩᱜ ᱜᱮᱭᱟ ᱱᱟᱯᱟᱭ ᱜᱮ᱾
ᱚᱸ ᱪᱮᱜ ᱠᱚ ᱧᱟᱢᱚᱜ ᱜᱮᱭᱟ ᱵᱚᱨᱚ ᱯᱟᱛᱟ ᱨᱮᱫᱚ?
ᱦᱮᱸ ᱵᱚᱨᱚ ᱯᱟᱛᱟ ᱨᱮᱦᱚᱸ ᱡᱷᱚᱛᱚ ᱨᱚᱠᱚᱢ ᱡᱤᱱᱤᱥ ᱜᱮ ᱧᱟᱢᱚᱜ ᱜᱮᱭᱟ ᱡᱮᱢᱚᱱ ᱟᱵᱚᱣᱟᱜ ᱚᱱᱟ ᱟᱸ ᱴᱩᱢᱟ ᱤᱭᱟᱹ ᱨᱮᱜᱽᱲᱟ ᱴᱟᱢᱟᱠ ᱛᱩᱢᱫᱟᱜ ᱡᱚᱛᱚ ᱨᱚᱠᱚᱢ ᱜᱮ ᱧᱟᱢᱚᱜ ᱜᱮᱭᱟ᱾ ᱯᱟᱧᱪᱤ ᱫᱷᱩᱛᱤ ᱯᱟᱧᱪᱤ ᱥᱟᱹᱲᱤ
ᱞᱟᱹᱰᱩ ᱫᱚᱠᱟᱱ ᱠᱚᱦᱚᱸ ᱢᱮᱱᱟᱜ ᱜᱮᱭᱟ᱾
ᱚᱸ ᱛᱟᱦᱚᱞᱮ ᱟᱯᱮ ᱫᱚ ᱵᱚᱨᱚ ᱯᱟᱛᱟ ᱠᱷᱚᱱᱟᱜ ᱫᱚᱯᱮ ᱥᱩᱨ ᱜᱮᱭᱟ?
ᱦᱮᱸ ᱥᱩᱨ ᱫᱚᱞᱮ ᱥᱩᱨ ᱜᱮᱭᱟ ᱟᱞᱮ ᱫᱚ ᱵᱚᱨᱚ ᱯᱟᱟᱛᱟ ᱠᱷᱚᱱ ᱫᱚ᱾ ᱥᱩᱨ ᱫᱚᱞᱮ ᱥᱩᱨ ᱜᱮᱭᱟ ᱫᱚᱢᱮ ᱫᱚ ᱵᱟᱞᱮ ᱥᱟᱸᱜᱤᱧᱟ᱾ ᱪᱟᱞᱟᱣ ᱵᱟᱲᱟ ᱟᱠᱟᱱ ᱜᱮᱭᱟ ᱞᱤᱧ ᱵᱟᱨ ᱫᱷᱟᱣ ᱜᱟᱱ ᱫᱚ᱾
ᱚᱸᱻ ᱟᱞᱮ ᱫᱚ ᱥᱟᱸᱜᱤᱧ ᱜᱮᱭᱟᱞᱮ ᱛᱚ ᱟᱫᱚ ᱪᱟᱞᱟᱣ ᱠᱚᱫᱚ ᱵᱟᱝ ᱦᱩᱭ ᱟᱠᱟᱱᱟ᱾
ᱟᱪᱪᱷᱟ ᱛᱟᱦᱚᱞᱮ ᱢᱤᱫ ᱫᱷᱟᱣ ᱦᱚᱸ ᱵᱟᱹᱵᱤᱱ ᱦᱮᱡ ᱠᱟᱱᱟ?
ᱵᱟᱝ ᱜᱮ᱾
ᱦᱮᱸ ᱛᱚ᱾ ᱱᱤᱭᱟᱹ ᱵᱟᱨ ᱫᱚ ᱵᱚᱨᱚ ᱯᱟᱛᱟ ᱫᱚ ᱵᱟᱝ ᱦᱩᱭ ᱞᱮᱱᱟ ᱛᱚ᱾
ᱚᱸ ᱪᱮᱫᱟᱜ?
ᱦᱚᱸ ᱱᱤᱭᱟᱹ ᱵᱟᱨ ᱫᱚ ᱢᱤᱜᱴᱤᱡ ᱮᱸᱴᱠᱮᱴᱚᱬᱮ ᱛᱟᱦᱮᱸ ᱠᱟᱱᱟ᱾ ᱟᱨ ᱱᱤᱭᱟᱹ ᱵᱟᱨ ᱫᱚ ᱵᱟᱝ ᱦᱩᱭ ᱞᱮᱱᱟ, ᱯᱚᱨᱮ ᱵᱚᱪᱷᱚᱨ ᱥᱮᱜ ᱛᱮᱫᱚ ᱦᱩᱭᱩᱜ-ᱟ ᱦᱟᱸᱜ᱾
ᱦᱮᱸ᱾ ᱦᱮᱸ ᱮᱴᱠᱮᱴᱚᱬᱮ ᱦᱩᱭ ᱞᱮᱱ ᱠᱷᱟᱱ ᱛᱚ ᱵᱟᱝ ᱦᱩᱭᱩᱜ-ᱟ ᱥᱮ᱾
ᱦᱮᱸ ᱛᱚ᱾ ᱱᱤᱭᱟᱹ ᱵᱟᱨ ᱫᱚ ᱚᱱᱟᱛᱮ ᱵᱮᱜᱽ ᱵᱟᱝ ᱦᱚᱭ ᱞᱮᱱᱟ᱾
ᱮᱵᱚᱝ ᱵᱟᱝ ᱠᱚ ᱠᱚᱨᱟᱣ ᱞᱮᱫᱟ᱾
ᱵᱟ ᱵᱟ᱾ ᱟᱸ ᱯᱟᱴᱟ ᱵᱤᱱᱫᱟᱹ ᱫᱚ ᱦᱚᱭᱚᱜ-ᱟ ᱛᱚ ᱱᱤᱭᱟᱹ ᱫᱷᱟᱣ ᱦᱚᱸ᱾
ᱦᱮᱸ ᱯᱟᱴᱟ ᱵᱤᱸᱫᱟᱹ ᱫᱚ ᱚᱱᱟ ᱫᱚ ᱦᱳᱭᱳᱜ ᱜᱮᱭᱟ ᱵᱟᱝ ᱤᱭᱟᱹᱜ ᱜᱮᱭᱟ ᱚᱱᱟ ᱫᱚ᱾
ᱟᱪᱪᱷᱟ ᱟᱪᱪᱷᱟ᱾
ᱟᱵᱚᱣᱟᱜ ᱜᱮ ᱠᱟᱱᱟ ᱥᱮ ᱯᱟᱴᱟ ᱵᱤᱸᱫᱟᱹ ᱦᱚᱸ᱾
ᱦᱮᱸ ᱛᱚ᱾
ᱛᱟᱦᱞᱮ ᱱᱤᱭᱟᱹ ᱵᱟᱨ ᱦᱤᱡᱩᱜ ᱵᱤᱱ ᱯᱟᱴᱟ ᱵᱤᱸᱫᱟᱹ ᱨᱮ᱾
ᱦᱳᱭ ᱪᱟᱞᱟᱣ ᱞᱤᱧ ᱞᱟᱹᱭ ᱫᱟ ᱛᱚ ᱪᱟᱞᱟᱜ ᱟᱹᱞᱤᱧ ᱦᱟᱸᱜ ᱱᱤᱭᱟᱹ ᱵᱟᱨ ᱚᱲᱟᱜ ᱦᱚᱲ ᱠᱚᱠᱚ ᱪᱟᱞᱟᱜ ᱠᱟᱱᱟ ᱚᱲᱟᱜ ᱦᱚᱲ ᱥᱟᱶ ᱜᱮᱞᱤᱧ ᱪᱟᱞᱟᱜ-ᱟ ᱦᱟᱸᱜ᱾
ᱦᱮᱸ ᱛᱚ ᱢᱤᱫ ᱫᱷᱟᱣ ᱜᱟᱱ ᱫᱚ ᱧᱮᱞ ᱫᱚᱨᱠᱟᱨ ᱜᱮ᱾
ᱦᱮᱸ ᱛᱚ᱾ ᱟᱨ ᱡᱚᱛᱚ ᱦᱚᱲ ᱜᱮ ᱪᱟᱞᱟᱣ ᱞᱮ ᱞᱟᱹᱭᱫᱟ ᱵᱟᱞᱮ ᱧᱮᱞ ᱠᱟᱫᱟ ᱛᱚ ᱢᱤᱫ ᱫᱷᱟᱣ ᱦᱚᱸ ᱚᱠᱚᱭ ᱦᱚᱸ
ᱦᱮᱸ ᱟᱨ ᱵᱩᱨᱩ ᱵᱚᱸᱜᱟ ᱠᱚᱫᱚ ᱯᱮ ᱪᱟᱞᱟᱣ ᱵᱟᱲᱟ ᱠᱟᱱᱟ ᱥᱮ ᱵᱟᱝ
ᱦᱮᱸ ᱵᱩᱨᱩ ᱵᱚᱸᱜᱟ ᱫᱚ ᱢᱤᱫ ᱫᱷᱟᱣ ᱞᱮ ᱪᱟᱞᱟᱣ ᱞᱮᱱ ᱛᱟᱦᱮᱸᱫ-ᱟ
ᱦᱚᱸ
ᱢᱤᱫ ᱫᱷᱟᱣ ᱪᱟᱞᱟᱣ ᱦᱩᱭ ᱞᱮᱱ ᱛᱟᱦᱮᱸᱜ
ᱵᱩᱨᱩ ᱵᱚᱸᱜᱟ ᱠᱚᱫᱚ ᱧᱮᱞ ᱫᱚᱨᱠᱟᱨ ᱜᱮ
ᱦᱮᱸ ᱛᱚ ᱱᱤᱭᱟᱹ ᱵᱟᱨ ᱫᱚ ᱦᱟᱸᱜ ᱜᱟᱛᱮ ᱠᱚᱠᱚ ᱪᱟᱞᱟᱜ ᱠᱟᱱᱟ ᱛᱚ ᱛᱟᱞᱦᱮ ᱪᱟᱞᱟᱣ ᱞᱤᱧ ᱢᱮᱱ ᱫᱟ ᱜᱟᱹᱰᱤ ᱠᱚᱞᱮ ᱵᱷᱟᱲᱟ ᱠᱟᱫᱟ ᱦᱟᱸᱜ ᱪᱟᱞᱟᱜ ᱟᱞᱮ
ᱦᱮᱸ
ᱮ ᱥᱟᱸᱜᱤᱧ ᱦᱚᱸ ᱥᱟᱸᱜᱤᱧ ᱜᱮᱭᱟ ᱛᱚ ᱱᱤᱢᱼᱼ ᱢᱚᱴᱚᱨ ᱥᱟᱭᱠᱮᱞ ᱠᱚᱛᱮ ᱦᱚᱸ ᱪᱮᱫᱠᱟᱢ ᱪᱟᱞᱟᱜᱼᱟ ᱫᱟᱜ ᱡᱟᱹᱯᱩᱫ ᱫᱤᱱ ᱱᱮᱛᱟᱨ ᱫᱚ ᱞᱮᱸᱡᱮᱫ ᱞᱚᱥᱚᱫ
ᱦᱮᱸ ᱚᱱᱟ ᱫᱚ ᱜᱟᱹᱰᱤ ᱠᱚᱛᱮ ᱜᱮ ᱵᱮᱥᱴ-ᱟ
ᱦᱮᱸ ᱜᱟᱹᱰᱤ ᱠᱚᱛᱮᱢ ᱪᱟᱞᱟᱣ ᱞᱮᱱᱠᱷᱟᱱ ᱩᱱᱟᱹᱜ ᱡᱷᱟᱢᱮᱞᱟ ᱵᱟᱹᱱᱩᱜᱼᱟ ᱫᱟᱜ ᱡᱟᱹᱯᱩᱫ ᱦᱚᱸ ᱴᱷᱤᱠ ᱜᱮᱭᱟ ᱦᱤᱡᱩᱜ ᱥᱮᱱᱚᱜ ᱫᱚ ᱚᱥᱩᱵᱤᱫᱟ ᱵᱟᱝ ᱦᱩᱭᱩᱜᱼᱟ
ᱦᱳᱭ
ᱟᱨ ᱢᱚᱴᱚᱨ ᱥᱟᱭᱠᱮᱞ ᱠᱚᱛᱮᱢ ᱪᱟᱞᱟᱣ ᱞᱮᱱᱠᱷᱟᱱ ᱱᱤᱭᱟᱹ ᱠᱚᱴᱟ ᱫᱤᱱ ᱫᱚ ᱵᱩᱡ ᱮᱜ ᱜᱮᱭᱟᱵᱤᱱ ᱛᱚ ᱮᱠᱮᱛᱮ ᱞᱮᱸᱡᱮᱫ ᱞᱚᱥᱚᱜ ᱜᱚᱴᱟ ᱜᱮ
ᱦᱮᱸ ᱫᱟᱠᱟᱭ ᱥᱮ ᱫᱚᱢᱮ ᱜᱮ ᱵᱩᱨᱩ ᱵᱚᱸᱜᱟ ᱨᱮᱫᱚ
ᱟᱞᱮ ᱫᱚ ᱟᱨᱚ ᱥᱟᱺᱜᱤᱧ ᱦᱚᱲ ᱠᱟᱱᱟᱞᱮ ᱥᱮ ᱟᱨᱚ ᱦᱟᱜ ᱠᱷᱟᱱ ᱵᱟᱭᱤᱠ ᱛᱮᱫᱚ ᱟᱹᱰᱤ ᱥᱟᱺᱜᱤᱧ ᱪᱟᱞᱟᱣ ᱢᱟᱱᱮ ᱞᱮᱸᱡᱮᱫ ᱞᱚᱥᱚᱜ ᱛᱟᱨᱯᱚᱨᱮ ᱵᱟᱝ ᱡᱩᱛᱩᱜᱼᱟ ᱚᱱᱟᱛᱮᱫᱚ ᱜᱟᱹᱲᱤ ᱛᱮᱜᱮ ᱵᱮᱥᱴᱚᱜᱼᱟ
ᱦᱮᱸᱭ ᱛᱚ ᱛᱟᱞᱦᱮ ᱯᱟᱴᱟᱵᱤᱸᱫᱟᱹ ᱧᱮᱞ ᱵᱤᱱ ᱦᱮᱡ ᱵᱟᱲᱟ ᱠᱟᱱ ᱜᱮᱭᱟ ᱛᱚ
ᱦᱮᱸ ᱟᱨ ᱛᱟᱞᱦᱮ ᱯᱚᱨᱚᱵᱽ ᱠᱚᱫᱚ ᱵᱤᱱ ᱮᱱᱮᱡ ᱵᱟᱲᱟ ᱠᱟᱜ ᱜᱮᱭᱟ ᱥᱮ ᱵᱟᱝ ᱯᱟᱴᱟᱵᱤᱸᱫᱟᱹ ᱨᱮ
ᱦᱮᱸ ᱯᱚᱨᱚᱵᱽ ᱠᱚ ᱮᱱᱮᱡ ᱵᱟᱲᱟ ᱦᱩᱭ ᱠᱟᱱᱟ ᱨᱩ ᱵᱟᱲᱟ ᱦᱩᱭ ᱠᱟᱱᱟ
ᱟᱪᱪᱷᱟ ᱟᱪᱪᱷᱟ ᱮᱱᱮᱡ ᱦᱚᱸᱵᱤᱱ ᱮᱱᱮᱡ ᱵᱟᱲᱟ ᱠᱟᱜ ᱜᱮᱭᱟ ᱨᱩ ᱦᱚᱸᱵᱤᱱ ᱨᱩ ᱵᱟᱲᱟ ᱠᱟᱜ ᱜᱮᱭᱟ ᱛᱟᱞᱦᱮ